ᱦᱮᱞᱳ ᱾
ᱦᱮᱸ ᱜᱚᱢᱠᱮ ᱡᱚᱦᱟᱨ ᱜᱮ ᱾
ᱦᱩᱸ ᱡᱚᱦᱟᱨ ᱜᱮ ᱜᱚᱝᱠᱮ ᱾
ᱟᱪᱪᱷᱟ ᱜᱚᱝᱠᱮ ᱱᱟᱯᱟᱭ ᱵᱟᱲᱟ ᱜᱮᱵᱮᱱ?
ᱱᱟᱯᱟᱭ ᱵᱟᱲᱟᱭ ᱜᱮᱭᱟᱞᱤᱧ, ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱚᱸ ᱱᱟᱯᱟᱭ ᱵᱟᱲᱟᱭ ᱜᱮᱧ ᱱᱤᱛ ᱫᱚ ᱱᱟᱜ ᱾
ᱟᱪᱪᱷᱟ ᱾
ᱟᱪᱪᱷᱟ
ᱪᱤᱠᱟᱹ ᱵᱟᱭ
ᱦᱮᱸ ᱜᱚᱝᱠᱮ ᱱᱤᱛᱳᱜ ᱫᱚ ᱟᱹᱞᱤᱧ ᱫᱚ ᱠᱟᱰᱟ ᱞᱤᱧ ᱜᱩᱯᱤ ᱠᱟᱱᱟ ᱵᱟᱹᱭᱦᱟᱹᱲ ᱥᱮᱫ ᱨᱮ ᱾ ᱢᱮᱱ ᱫᱚ ᱵᱩᱨᱩ ᱫᱷᱟᱨᱟ ᱥᱮᱫ ᱨᱮ ᱾ ᱱᱚᱱᱛᱮ ᱨᱮᱜᱮ ᱞᱤᱧ ᱫᱩᱲᱩᱵ ᱟᱠᱟᱱᱟ ᱮᱠᱫᱚᱢ, ᱦᱮᱸ ᱜᱚᱢᱠᱮ ᱫᱚᱢᱮ ᱱᱮᱴᱣᱟᱨᱠ ᱮ ᱯᱨᱚᱵᱽᱞᱮᱢ ᱮᱫ ᱛᱟᱵᱤᱱ ᱫᱚ ᱾
ᱻ ᱜᱚᱢᱠᱮ ᱠᱟᱰᱟ ᱜᱩᱯᱤ
ᱪᱮᱫ ᱪᱚᱝ ᱜᱚᱝᱠᱮ ᱢᱟ ᱞᱟᱹᱭ ᱵᱮᱱ ᱾
ᱠᱚᱢ ᱞᱟᱹᱭᱫᱟᱹᱧ ᱠᱟᱰᱟ ᱜᱩᱯᱤ ᱫᱚ ᱟᱹᱰᱤ ᱥᱟᱹᱛ ᱞᱟᱹᱭ ᱫᱟᱹᱧᱠᱟᱰᱟ ᱜᱩᱯᱤ ᱫᱚ ᱥᱮᱛᱟᱜ ᱥᱮᱛᱟᱜ ᱜᱮᱢ ᱩᱲᱩᱠ
ᱦᱟᱯᱮ ᱜᱚᱢᱠᱮ ᱵᱮᱥ ᱧᱚᱜ ᱨᱚᱲ ᱵᱟᱝ ᱞᱤᱧ ᱟᱸᱡᱚᱢᱮᱫᱟ ᱟᱵᱤᱱᱟᱜ ᱾ ᱦᱮᱸ ᱢᱟ ᱞᱟᱹᱭ ᱵᱮᱱ ᱾
ᱱᱤᱛᱚᱜ ᱵᱤᱱ ᱟᱸᱡᱚᱢᱮᱜ-ᱟ?
ᱦᱮᱸ ᱱᱤᱛᱚᱜ ᱟᱸᱡᱚᱢᱚᱜ ᱠᱟᱱᱟ ᱢᱟ ᱾
ᱟᱫᱚ ᱞᱟᱹᱭ ᱦᱩᱭᱩᱜ ᱠᱟᱱᱟ ᱟᱹᱰᱤ ᱥᱮᱛᱟᱜ ᱥᱮᱛᱟᱜ ᱠᱟᱰᱟ ᱠᱚᱫᱚ ᱛᱟᱦᱚᱞᱮ ᱵᱮᱱ ᱟᱲᱟᱜ ᱟᱠᱟᱫ ᱠᱚᱣᱟ ᱵᱟᱝ?
ᱦᱮᱸ ᱟᱹᱰᱤ ᱥᱮᱛᱟᱜ ᱥᱮᱛᱟᱜ ᱜᱮ ᱜᱚᱝᱠᱮ ᱠᱟᱰᱟ ᱠᱚᱫᱚ ᱟᱲᱟᱜ ᱵᱟᱲᱟ ᱦᱩᱭ ᱠᱟᱱᱟ ᱟᱫᱚ ᱠᱟᱰᱟ ᱢᱟᱛᱚ ᱮᱸᱜ ᱫᱚᱢᱮ ᱥᱤᱛᱩᱝ ᱞᱮᱱᱠᱷᱟᱱ ᱢᱟᱛᱚ ᱱᱟᱜ ᱯᱚᱨᱮ ᱛᱮ ᱵᱟᱠᱚ ᱟᱹᱛᱤᱧᱟ ᱛᱚ ᱾
ᱟᱪᱪᱷᱟ ᱟᱪᱪᱷᱟ ᱾
ᱦᱳᱭ ᱟᱫᱚ ᱠᱟᱰᱟ ᱫᱚ ᱜᱚᱢᱠᱮ ᱡᱟᱦᱟᱸ ᱞᱮᱠᱟ ᱠᱚ ᱠᱟᱹᱢᱤᱭᱟ ᱚᱱᱠᱟᱜ ᱜᱮ ᱱᱩᱠᱩ ᱚᱱᱟ ᱥᱤᱛᱩᱝ ᱠᱚᱫᱚ ᱵᱟᱠᱚ ᱥᱟᱦᱟᱣ ᱫᱟᱲᱮᱭᱟᱜᱼᱟ ᱾
ᱦᱮᱸ ᱦᱮᱸ ᱾
ᱦᱳᱭ ᱾ ᱟᱫᱚ ᱚᱱᱮ ᱚᱱᱟ ᱜᱮ ᱜᱚᱢᱠᱮ ᱛᱟᱦᱚᱞᱮ ᱟᱹᱰᱤ ᱜᱟᱱ ᱞᱟᱝ ᱛᱷᱩᱛᱤ ᱠᱮᱫᱟ ᱛᱷᱩᱛᱤ ᱫᱚ ᱚᱵᱚᱥᱥᱳᱭ ᱾ ᱟᱫᱚ ᱚᱱᱟᱜᱮ ᱚᱠᱟᱴᱟᱜ ᱥᱟᱛᱟᱢ ᱵᱟᱨᱮ ᱛᱮᱞᱟᱝ ᱜᱟᱯᱟᱞᱢᱟᱨᱟᱣᱟ ᱚᱱᱟᱜᱮ ᱠᱟᱹᱴᱤᱡ ᱞᱟᱝ ᱜᱟᱞᱚᱪ ᱞᱮᱠᱷᱟᱱ ᱟᱞᱟᱝ ᱛᱟᱞᱟ ᱨᱮᱜᱮ ᱱᱟᱯᱟᱭᱚᱜᱼᱟ ᱜᱚᱝᱠᱮ ᱾
ᱮᱠᱫᱚᱢ ᱾
ᱦᱳᱭ ᱾ ᱦᱩᱸ
ᱟᱫᱚ ᱜᱚᱢᱠᱮ ᱚᱠᱟᱴᱟᱜ ᱥᱟᱛᱟᱢ ᱛᱮ ᱜᱟᱞ ᱜᱟᱞᱢᱟᱨᱟᱣ ᱞᱮᱠᱷᱟᱱ ᱵᱷᱟᱹᱜᱤ ᱠᱚᱜᱼᱟ ᱞᱟᱹᱭ ᱛᱟᱞᱟᱝ ᱢᱮ ᱾
ᱚ ᱦᱮᱸ ᱚᱱᱠᱟ ᱢᱮᱱᱫᱚ ᱟᱪᱪᱷᱟ ᱜᱚᱝᱠᱮ ᱢᱮᱱᱫᱟ ᱮᱸᱜ ᱡᱟᱦᱟᱸ ᱟᱵᱚ ᱱᱟᱦᱱᱟᱜ ᱮᱸᱜ ᱦᱳᱭᱛᱳ ᱥᱟᱨᱡᱚᱢ ᱫᱟᱨᱮ ᱫᱚᱵᱮᱱ ᱪᱤᱱᱦᱟᱹᱣ ᱟᱠᱟᱫ ᱜᱮᱭᱟ ᱾ ᱧᱮᱞ ᱟᱠᱟᱫ ᱜᱮᱭᱟ ᱵᱮᱱ ᱟᱫᱚ ᱱᱚᱜ ᱱᱚᱣᱟ ᱡᱟᱦᱟᱸ ᱱᱟᱜ ᱟᱵᱚᱣᱟᱜ ᱥᱟᱨᱡᱚᱢ ᱫᱟᱨᱮ ᱦᱮᱸ ᱾
ᱦᱮᱸ
ᱢᱟᱱᱮ ᱟᱵᱚ ᱢᱟᱹᱱᱢᱤ ᱛᱟᱞᱟᱨᱮ ᱥᱮ ᱱᱤᱭᱟᱹ ᱟᱵᱚᱣᱟᱜ ᱵᱨᱟᱦᱢᱟᱱᱰᱚ ᱛᱟᱞᱟᱨᱮ ᱛᱤᱱᱟᱹᱜ ᱜᱟᱱ ᱮ ᱢᱟᱱᱮ ᱞᱟᱹᱠᱛᱤᱭᱟᱱ ᱫᱟᱨᱮ ᱠᱟᱱ ᱛᱟᱵᱚᱱᱟ
ᱥᱟᱨᱡᱚᱢ ᱫᱟᱨᱮ ᱫᱚ ᱞᱟᱹᱠᱛᱤᱭᱟᱱ ᱫᱟᱨᱮ ᱠᱟᱱ ᱛᱟᱵᱚᱱᱟ
ᱦᱳᱭ
ᱟᱫᱚ ᱠᱟᱛᱷᱟ ᱫᱚ ᱦᱩᱭᱩᱜ ᱠᱟᱱᱟ ᱟᱫᱚ ᱩᱱᱟᱹᱜᱴᱟ ᱫᱚ ᱤᱧ ᱫᱚᱧ ᱵᱟᱲᱟᱭᱟ ᱨᱚᱸ
ᱟᱪᱪᱷᱟ ᱵᱟᱝᱟ ᱜᱚᱝᱠᱮ ᱚᱱᱠᱟ ᱮ ᱟᱢᱥᱮ ᱤᱧ ᱚᱱᱠᱟ ᱫᱚ ᱵᱟᱝ ᱢᱟᱱᱮ ᱵᱟᱝ ᱠᱟᱱ ᱛᱟᱞᱟᱝᱟ ᱡᱟᱜᱮ ᱡᱟᱜᱮ ᱡᱟ ᱜᱚᱞᱯᱚ ᱛᱟᱞᱟ ᱫᱚᱞᱟᱝ ᱧᱟᱢᱟ ᱤᱱᱟᱹᱜᱮ ᱦᱳᱭ ᱦᱳᱭ ᱦᱳᱭ ᱟᱞᱟᱝ ᱫᱚ ᱱᱤᱭᱟᱹ ᱫᱚ ᱜᱟᱞᱚᱪ ᱫᱟᱞᱟᱝ ᱛᱚ
ᱦᱮᱸ ᱦᱮᱸ
ᱦᱳᱭ
ᱟᱫᱚ ᱥᱟᱨᱡᱚᱢ ᱫᱟᱨᱮ ᱞᱮᱠᱟ ᱛᱮᱫᱚ ᱟᱵᱚᱣᱟᱜ ᱫᱚ ᱟᱹᱰᱤ ᱠᱤᱪᱷᱩ ᱡᱤᱱᱤᱥ ᱜᱮ ᱦᱩᱭᱩᱜ ᱠᱟᱱ ᱛᱟᱵᱚᱱᱟ ᱟᱵᱚ ᱡᱮᱢᱚᱱ ᱥᱟᱨᱡᱚᱢ ᱫᱟᱨᱮ ᱫᱚ ᱪᱤᱡ ᱵᱚᱠᱟ ᱫᱚ ᱚᱱᱟ ᱨᱮᱜᱮ ᱢᱟᱱᱮ ᱯᱩᱡᱟᱹ ᱯᱟᱥᱟ ᱠᱷᱮᱛᱨᱮ ᱨᱮ ᱚᱱᱟ
ᱦᱳᱭ ᱦᱳᱭ
ᱡᱟᱦᱟᱱ ᱠᱷᱮᱛᱨᱮ ᱛᱮ ᱟᱵᱚᱨᱚ ᱚᱱᱟ ᱠᱚ ᱞᱟᱜᱟᱜ ᱠᱟᱱᱟ
ᱦᱳᱭ ᱦᱳᱭ
ᱟᱵᱚᱣᱟᱜ ᱫᱚ ᱢᱟᱥᱠ ᱫᱚᱨᱠᱟᱨ ᱜᱮ ᱛᱟᱵᱚᱱᱟ
ᱦᱳᱭ ᱜᱚᱢᱠᱮ
ᱟᱫᱚ ᱥᱟᱨᱡᱚᱢ ᱫᱟᱨᱮ ᱫᱚ ᱟᱵᱚᱣᱟᱜ ᱫᱚ ᱡᱟᱦᱮᱨ ᱛᱷᱟᱱ ᱠᱚᱨᱮ ᱦᱚᱸ ᱫᱚᱨᱠᱟᱨ ᱜᱮᱛᱟᱵᱚᱱᱟ ᱮᱠᱫᱚᱢ
ᱦᱳᱭ ᱢᱮᱱᱫᱚ ᱢᱟᱨᱟᱝ ᱵᱩᱨᱩ ᱥᱮ ᱡᱟᱦᱮᱨ ᱟᱭᱳ ᱞᱮᱠᱟᱵᱚᱢ ᱵᱚᱱ ᱧᱩᱛᱩᱢ ᱩᱛᱟᱹᱨᱫᱟ ᱛᱷᱟᱯᱚᱱ ᱩᱛᱟᱹᱨ ᱟᱵᱚᱣᱟᱜ ᱢᱚᱱᱮᱨᱮ ᱦᱳᱭ
ᱟᱨ ᱥᱟᱨᱡᱚᱢ ᱫᱟᱨᱮ ᱠᱷᱚᱱ ᱦᱚᱸ ᱟᱹᱰᱤ ᱠᱤᱪᱷᱩ ᱜᱮ ᱧᱟᱢ ᱫᱚᱵᱚᱱ ᱧᱟᱢᱮᱜᱼᱟ ᱡᱮᱢᱚᱱ ᱱᱚᱜᱼᱚᱭ ᱫᱷᱩᱲᱟᱹ ᱠᱚ ᱪᱮᱫᱠᱟ ᱚᱱᱟ ᱡᱤᱱᱤᱥ ᱠᱚᱵᱚᱱ ᱧᱟᱢᱮᱫᱼᱟ ᱡᱟᱦᱟᱸ ᱵᱚᱱ ᱟᱛ
ᱦᱳᱭ ᱚᱲᱟᱜ ᱠᱚᱨᱮᱱᱟᱜ ᱵᱚᱸᱜᱟᱼᱵᱩᱨᱩ ᱢᱮᱱᱛᱮ ᱡᱟᱦᱟᱸᱭ ᱠᱚᱵᱚᱱ ᱯᱩᱡᱟᱹ ᱯᱟᱥᱟᱭᱮᱫᱟ ᱵᱟᱝ
ᱦᱮᱸ ᱚᱱᱟ ᱛᱮᱦᱚᱸ ᱚᱱᱟ ᱛᱮᱜᱮ ᱦᱩᱭᱩᱜ ᱠᱟᱱ ᱜᱮᱭᱟ ᱟᱨᱵᱚᱱ ᱵᱮᱵᱚᱦᱟᱨᱮᱫ ᱜᱮᱭᱟ ᱚᱱᱟ ᱦᱚᱸ
ᱟᱨ ᱚᱱᱟ ᱚᱱᱟ ᱥᱟᱨᱡᱚᱢ ᱫᱟᱨᱮ ᱛᱮᱦᱚᱸ ᱦᱩᱭᱩᱜ ᱠᱟᱱ ᱡᱟᱦᱟᱸ ᱟᱵᱚ ᱤᱭᱟᱹ ᱞᱮᱠᱟᱛᱮ ᱟᱨᱠᱤ
ᱦᱳᱭ
ᱱᱚᱜᱼᱚᱭ ᱡᱮᱢᱚᱱ ᱥᱟᱨᱡᱚᱢ ᱡᱟᱦᱟᱸ ᱵᱤᱨ ᱫᱤᱥᱚᱢ ᱦᱚᱲ ᱠᱚ ᱢᱮᱱᱟᱜ ᱠᱫ ᱠᱚᱣᱟ ᱥᱟᱨᱡᱚᱢ ᱫᱟᱨᱮ ᱠᱚ ᱢᱮᱱᱟᱜ ᱟᱠᱟᱫ ᱜᱮᱭᱟ ᱥᱟᱨᱡᱚᱢ ᱥᱟᱠᱟᱢ ᱢᱮᱱᱟᱜᱼᱟ ᱥᱟᱨᱡᱚᱢ ᱥᱟᱠᱟᱢ ᱛᱮᱦᱚᱸ ᱦᱚᱲ ᱠᱚᱦᱚᱸ ᱵᱚᱱ ᱵᱚᱱ ᱟᱹᱥᱩᱞᱚᱜ ᱠᱟᱱ ᱜᱮᱭᱟ
ᱦᱮᱸ ᱟᱹᱥᱩᱞ ᱦᱚᱸ ᱟᱨ ᱛᱟᱨᱯᱚᱨᱮ ᱞᱠ ᱞᱟᱹᱠᱛᱤᱭᱟᱱ ᱡᱤᱱᱤᱥ ᱦᱚᱸ ᱥᱮ ᱚᱲᱟᱜ ᱨᱮ ᱞᱟᱹᱜᱤᱫ ᱢᱮᱱᱫᱚ ᱦᱳᱭ
ᱥᱟᱨᱚᱢ ᱥᱟᱠᱟᱢ ᱛᱮᱦᱚᱸ ᱦᱟᱱᱟ ᱟᱵᱚᱣᱟᱜ ᱯᱷᱩᱲᱩᱜ ᱠᱚ ᱛᱮᱭᱟᱨᱚᱜ ᱠᱟᱱ ᱛᱟᱵᱚᱱᱟ ᱡᱟᱦᱟᱸ ᱵᱟᱯᱞᱟ ᱠᱚ ᱦᱳᱳ ᱜᱮᱛᱟᱵᱚᱱᱟ ᱵᱟᱯᱞᱟ ᱛᱮ ᱡᱟᱦᱟᱸ ᱠᱷᱮᱛᱨᱮ ᱜᱮᱮ ᱟᱵᱚᱣᱟᱜ ᱚᱱᱟ ᱥᱟᱨᱡᱚᱢ ᱥᱟᱠᱟᱢ ᱮᱠᱫᱚᱢ ᱫᱚᱨᱠᱟᱨ ᱜᱮᱛᱟᱵᱚᱱᱟ ᱡᱮᱢᱚᱱ ᱱᱚᱜᱼᱚᱭ ᱦᱟᱱᱟ ᱱᱟ ᱯᱷᱩᱲᱩᱜ ᱢᱮᱱᱟᱜ ᱟᱠᱟᱫ ᱛᱟᱵᱚᱱᱟ ᱡᱮᱢᱚᱱ ᱢᱚᱬᱮ ᱢᱟᱦᱟ ᱠᱤ ᱵᱟᱯᱞᱟ ᱪᱷᱟᱹᱴᱭᱟᱹᱨ ᱡᱟᱦᱟᱸ ᱤᱭᱟᱹᱮ ᱢᱮᱱᱟᱜ ᱠᱫ ᱛᱟᱵᱚᱱᱟ ᱵᱷᱟᱸᱰᱟᱱ
ᱦᱳᱭ ᱦᱳᱭ
ᱯᱷᱩᱲᱩᱜ ᱡᱷᱚᱛᱚ ᱨᱮᱜᱮ ᱚᱱᱟ ᱫᱚ ᱞᱟᱜᱟᱜ ᱜᱮᱛᱟᱵᱚᱱᱟ ᱯᱷᱩᱲᱩᱜ ᱠᱚᱵᱚᱱ ᱵᱮᱵᱚᱦᱟᱨᱮᱫ ᱜᱮᱭᱟ ᱟᱨ ᱯᱷᱩᱲᱩᱜ ᱫᱚ ᱫᱚᱨᱠᱟᱨ ᱜᱮᱛᱟ ᱯᱚᱱ ᱜᱮᱭᱟ
ᱦᱮᱸ ᱦᱮᱸ ᱦᱮᱸ ᱦᱳᱭ ᱜᱚᱢᱠᱮ ᱟᱨ ᱛᱟᱨᱯᱚᱨᱮ ᱟᱨᱚ ᱢᱤᱫᱴᱮᱱ ᱦᱚᱸ ᱢᱮᱱᱟᱜᱼᱟ ᱟᱨᱚ ᱢᱤᱫᱴᱮᱱ ᱯᱚᱭᱮᱱᱴ ᱢᱮᱱ ᱛᱮᱫᱚ ᱮ ᱡᱟᱦᱟᱸᱭᱱᱟᱜ ᱟᱵᱚ ᱦᱚᱭᱛᱳ ᱥᱟᱨᱡᱚᱢ ᱫᱟᱨᱮ ᱨᱮᱱᱟᱜ ᱥᱟᱠᱟᱢ ᱥᱮ ᱯᱟᱛᱲᱟ ᱢᱟᱱᱮ ᱥᱟᱨᱡᱚᱢ ᱫᱟᱨᱮ ᱨᱮᱱᱟᱜ ᱠᱟᱢ ᱛᱮᱫᱚ ᱯᱟᱛᱲᱟ ᱟᱨ ᱵᱟᱝ ᱯᱷᱩᱲᱩᱜ ᱵᱚᱱ ᱵᱮᱱᱟᱣᱟ ᱛᱚ
ᱦᱮᱸ ᱦᱮᱸ
ᱛᱟᱦᱚᱞᱮ ᱚᱱᱟ ᱱᱟᱦᱟᱸᱜ ᱟᱵᱚ ᱡᱚᱠᱷᱚᱱᱟᱜ ᱫᱟᱠᱟ ᱠᱚ ᱩᱛᱩ ᱠᱚ ᱥᱮ ᱯᱷᱩᱲᱩᱜ ᱨᱮᱫᱚ ᱩᱛᱩ ᱵᱚᱱ ᱡᱚᱢᱟ ᱟᱨ ᱯᱟᱛᱲᱟ ᱨᱮᱫᱚ ᱱᱟᱜ ᱫᱟᱠᱟ ᱵᱚᱱ ᱦᱟᱛᱟᱣᱟ ᱟᱨ ᱱᱤᱝᱠᱟᱹ ᱦᱚᱸ ᱦᱩᱭᱩᱜᱼᱟ ᱯᱟᱛᱲᱟ ᱥᱩᱫᱷᱩ ᱯᱟᱛᱲᱟ ᱥᱩᱢᱩᱝ ᱨᱮ ᱜᱮ ᱫᱟᱠᱟ ᱦᱚᱸ ᱛᱟᱦᱮᱱᱟ ᱩᱛᱩ ᱦᱚᱸ ᱛᱟᱦᱮᱱᱟ ᱟᱫᱚ ᱚᱱᱟ ᱞᱮᱠᱟᱛᱮ ᱟᱵᱚᱣᱟᱜ ᱢᱤᱫ ᱦᱤᱥᱟᱹᱵᱽ ᱛᱮ ᱢᱟᱱᱮ ᱦᱮᱸ ᱢᱮᱱᱫᱚ ᱯᱚᱭᱮᱱᱴ ᱮᱢ ᱠᱟᱛᱮᱫ ᱡᱩᱫᱤ ᱢᱮᱱᱚᱜᱚᱜᱼᱟ ᱴᱟᱠᱟ ᱯᱚᱭᱥᱟ ᱦᱚᱸ ᱠᱟᱹᱴᱤᱡ ᱚᱸᱰᱮ ᱠᱟᱹᱴᱤᱡ ᱥᱮᱵᱚᱜ ᱠᱟᱱ ᱛᱟᱵᱚᱱᱟ ᱢᱮᱱᱫᱚ ᱠᱟᱹᱴᱤᱡ ᱵᱚᱱ ᱡᱚᱜᱟᱣ ᱡᱚᱛ ᱫᱟᱲᱮᱭᱟᱜ ᱠᱟᱱᱟ ᱠᱟᱨᱚᱱ ᱟᱵᱚ ᱢᱟ ᱛᱷᱟᱹᱨᱤ ᱵᱟᱹᱴᱤ ᱨᱮ ᱡᱩᱫᱤ ᱮᱸᱜ ᱡᱚᱢ ᱦᱩᱭᱩᱜᱼᱟ ᱜᱚᱝᱠᱮ ᱛᱟᱦᱞᱮ ᱚᱱᱟ ᱢᱚᱛᱚᱭᱛᱳ ᱢᱤᱫᱴᱮᱱ ᱮᱸᱜ ᱡᱟᱦᱟᱸ ᱫᱚ ᱢᱟᱱᱮ ᱛᱷᱟᱹᱨᱤ ᱵᱟᱹᱴᱤ ᱨᱮᱱᱟᱜ ᱡᱟᱦᱟᱸ ᱥᱟᱵᱚᱱ ᱛᱮᱵᱚᱱ ᱟᱹᱨᱩ ᱯᱷᱟᱨᱪᱟᱭᱟ
ᱦᱮᱸ ᱦᱮᱸ
ᱟᱫᱚ ᱚᱱᱟ ᱨᱮᱱᱟᱜ ᱦᱳᱭᱛᱳ ᱫᱚᱥ ᱴᱟᱠᱟ ᱡᱟᱦᱟᱸ ᱟᱵᱚ ᱥᱟᱵᱚᱱ ᱞᱟᱜᱟᱣᱮᱫ ᱵᱚᱱᱟ ᱠᱤᱨᱤᱧ ᱜᱚᱝᱠᱮ ᱚᱱᱟ ᱦᱚᱸ ᱵᱟᱧᱪᱟᱜ ᱠᱟᱱ ᱛᱟᱵᱚᱱᱟ ᱟᱨᱚ ᱢᱤᱫᱴᱮᱱ ᱡᱩᱫᱤ ᱵᱮᱱ ᱞᱟᱹᱭᱟ ᱢᱟᱱᱮ ᱯᱚᱭᱮᱱᱴ ᱞᱮᱠᱟᱛᱮ ᱦᱳᱭ ᱢᱟ ᱟᱫᱚ ᱞᱟᱹᱭ ᱵᱤᱱ
ᱛᱟᱪᱷᱟᱲᱟ ᱟᱹᱰᱤ ᱠᱷᱮᱛᱨᱮ ᱨᱮᱜᱮ ᱦᱩᱭᱩᱜ ᱠᱟᱱ ᱛᱟᱵᱚᱱᱟ ᱱᱚᱜᱼᱚᱭ ᱥᱚᱢᱚᱱ ᱵᱤᱨ ᱫᱤᱥᱚᱢ ᱨᱮ ᱡᱟᱦᱟᱸᱭ ᱦᱚᱲ ᱟᱞᱮ ᱦᱚᱸ ᱵᱤᱨ ᱫᱤᱥᱚᱢ ᱦᱚᱲᱜᱮ ᱠᱟᱱ ᱜᱮᱭᱟᱞᱮ ᱟᱫᱚ ᱚᱱᱟ ᱛᱮᱦᱚᱸ ᱟᱹᱰᱤ ᱦᱚᱲᱟᱜ ᱞᱟᱡ ᱫᱚ ᱪᱟᱞᱟᱜ ᱠᱟᱱᱟ ᱠᱟᱱ ᱜᱮᱭᱟ ᱥᱟᱨᱡᱚᱢ ᱥᱟᱠᱟᱢ ᱠᱚᱦᱚᱸ ᱦᱮᱴᱮᱡ ᱠᱟᱛᱮ ᱡᱟᱦᱟᱸ ᱞᱮᱠᱟ ᱟᱵᱚ ᱵᱟᱡᱟᱨ ᱨᱮᱵᱚᱱ ᱟᱹᱠᱷᱨᱤᱧᱮᱜᱼᱟ ᱟᱹᱠᱷᱨᱤᱧ ᱠᱟᱛᱮᱫ ᱡᱟᱦᱟᱸ ᱢᱮᱥᱤᱱ ᱫᱟᱨᱟᱭ ᱛᱮ ᱯᱟᱛᱲᱟ ᱠᱚ ᱵᱮᱱᱟᱣᱮᱫᱼᱟ ᱚᱱᱟ ᱯᱟᱛᱲᱟ ᱜᱮ ᱡᱟᱦᱟᱸᱠᱩ ᱟᱹᱠᱷᱨᱤᱧ ᱵᱟᱲᱟᱭᱮᱫᱟ
ᱦᱳᱭ
ᱚᱱᱟᱜᱮ ᱟᱨᱦᱚᱸ ᱟᱹᱰᱤ ᱡᱟᱭᱜᱟ ᱨᱮ ᱠᱚᱢ ᱵᱮᱥᱤ ᱤᱭᱟᱹ ᱫᱚ ᱪᱟᱞᱟᱜ ᱠᱟᱱ ᱜᱮᱭᱟ ᱚᱱᱟ ᱟᱠᱠᱷᱨᱤᱧ ᱠᱚᱫᱚ ᱪᱟᱞᱟᱜ ᱠᱟᱱ ᱜᱮᱭᱟ
ᱦᱳᱭ ᱦᱳᱭ
ᱟᱫᱚ ᱚᱱᱟ ᱛᱚ ᱟᱵᱚᱣᱟᱜ ᱞᱟᱡ ᱫᱟᱠᱟ ᱦᱚᱸ ᱪᱟᱞᱟᱣ ᱫᱚ ᱪᱟᱞᱟᱜ ᱠᱟᱱ ᱜᱮᱭᱟ ᱡᱟᱦᱟᱸ ᱵᱤᱥᱮᱥ ᱠᱚᱨᱮ ᱵᱤᱨ ᱫᱤᱥᱚᱢ ᱯᱨᱚᱛᱚᱢ ᱦᱚᱲ ᱢᱮᱱᱟᱜ ᱠᱟᱜ ᱠᱚᱣᱟ ᱟᱞᱮ ᱦᱚᱸ ᱵᱤᱨ ᱫᱤᱥᱚᱢ ᱦᱚᱲᱮ ᱠᱟᱱ ᱜᱮᱭᱟᱞᱮ ᱧᱮᱞ ᱵᱟᱲᱟ ᱛᱚ ᱦᱩᱭ ᱠᱟᱱ ᱜᱮᱭᱟ ᱠᱟᱱ ᱡᱤᱱᱤᱥ
ᱟᱫᱚ ᱜᱚᱢᱠᱮ ᱮ ᱢᱮᱱᱫᱚ ᱡᱟᱦᱟᱱᱟᱜ ᱦᱮᱸ ᱟᱹᱞᱤᱧ ᱠᱟᱹᱴᱤᱡ ᱞᱤᱧ ᱞᱟᱹᱭ ᱮᱫᱟ ᱥᱮ ᱟᱨ ᱠᱟᱹᱴᱤᱡ ᱜᱟᱞᱚᱪ ᱦᱩᱭ ᱞᱮᱱ ᱜᱮ ᱮᱜ ᱢᱮᱱᱫᱚ ᱡᱟᱦᱟᱸ ᱛᱤᱱᱟᱹᱜ ᱱᱚᱝᱠᱟ ᱥᱟᱨᱡᱚᱢ ᱫᱟᱨᱮ ᱱᱟᱦᱟᱸᱜ
ᱦᱮᱸ
ᱥᱟᱨᱡᱚᱢ ᱫᱟᱨᱮ ᱫᱚ ᱜᱚᱝᱠᱮ ᱢᱮᱱ ᱞᱮᱠᱷᱟᱱ ᱫᱚ ᱟᱵᱚᱣᱟᱜ ᱱᱤᱭᱟᱹ ᱡᱤᱣᱤ ᱡᱟᱹᱛᱤ ᱦᱚᱭ ᱫᱚᱦᱚ ᱟᱠᱟᱫ ᱛᱟᱵᱚᱱᱟ ᱢᱟᱹᱱᱢᱤᱭᱟᱜ ᱥᱮ ᱟᱨᱚ ᱮᱴᱟᱜ ᱡᱤᱵᱽᱡᱤᱭᱟᱹᱞᱤ ᱠᱚᱣᱟᱜ
ᱦᱩᱸ ᱦᱩᱸ ᱦᱩᱸ
ᱦᱮᱸ ᱟᱨ ᱟᱨᱚ ᱢᱤᱫ ᱴᱮᱱ ᱢᱮᱱ ᱞᱮᱠᱷᱟᱱ ᱫᱚ ᱡᱚᱫᱤ ᱯᱚᱭᱮᱱᱴ ᱦᱤᱥᱟᱹᱵᱽ ᱛᱮ ᱡᱚᱫᱤ ᱵᱮᱱ ᱥᱟᱵᱟ ᱮᱸ ᱢᱮᱱᱫᱚ ᱫᱩᱭ ᱨᱮ ᱢᱤᱫ ᱴᱮᱱ ᱦᱩᱭᱩᱜ ᱠᱟᱱ ᱛᱟᱵᱮᱱᱟ ᱢᱮᱱᱫᱚ ᱡᱟᱦᱟᱱᱟᱜ ᱟᱵᱚ ᱢᱮᱱᱫᱚ ᱫᱟᱠᱟ ᱩᱛᱩ ᱵᱚᱱ ᱤᱥᱤᱱ ᱮᱫᱟ ᱚᱱᱟ ᱫᱟᱠᱟ ᱩᱛᱩ ᱤᱥᱤᱱ ᱞᱟᱹᱜᱤᱫ ᱛᱮ ᱚᱱᱟ ᱥᱟᱨᱡᱚᱢ ᱫᱟᱨᱮ ᱨᱮᱱᱟᱜ ᱠᱟᱴ ᱥᱮ ᱨᱚᱦᱚᱲ ᱠᱟᱴᱛᱮᱸ ᱥᱮᱸᱜᱮᱞ ᱡᱩᱞ ᱠᱟᱛᱮ ᱫ ᱟᱵᱚᱣᱟᱜ ᱫᱟᱠᱟ ᱤᱥᱤᱱᱚᱜ ᱠᱟᱱᱟ ᱥᱮ ᱩᱛᱩ ᱤᱥᱤᱱᱚᱜ ᱠᱟᱱ ᱛᱟᱵᱚᱱᱟ᱾ ᱤᱭᱟ ᱥᱮ ᱟᱹᱰᱤ ᱟᱭᱢᱟ ᱠᱤᱪᱷᱩ ᱤᱥᱤᱱᱚᱜ ᱠᱟᱱ ᱛᱟᱵᱚᱱᱟ ᱢᱮᱱᱫᱚ ᱮ ᱟᱹᱰᱤ ᱜᱟᱱ ᱡᱚᱢ ᱠᱚ ᱡᱤᱱᱤᱥ ᱵᱚᱱ ᱵᱮᱱᱟᱣ ᱮᱫᱟ᱾ ᱦᱳᱭ ᱟᱨᱚ ᱢᱮᱱᱞᱮᱠᱷᱟᱱ ᱫᱚ ᱜᱚᱝᱠᱮ ᱛᱤᱱ ᱱᱚ ᱱᱚᱢᱵᱚᱨ ᱨᱮ ᱯᱚᱭᱮᱱᱴ ᱠᱟᱛᱮᱫ ᱞᱤᱧ ᱞᱟᱹᱭᱟ᱾ ᱮᱜ ᱢᱮᱱᱫᱚ ᱡᱟᱦᱟᱱᱟᱜ ᱜᱚᱝᱠᱮ ᱟᱵᱚ ᱱᱚᱜᱼᱚᱭ ᱚᱲᱟᱜ ᱫᱩᱣᱟᱹᱨ ᱾
ᱦᱮᱸ
ᱚᱲᱟᱜ ᱫᱩᱣᱟᱹᱨ ᱥᱮ ᱵᱟᱨᱮᱱᱫᱟ ᱥᱮ ᱟᱭᱢᱟ ᱮᱢᱟᱱ ᱠᱤᱪᱷᱩ ᱵᱚᱱ ᱵᱮᱱᱟᱣ ᱮᱫᱟ᱾ ᱱᱚᱜᱼᱚ ᱱᱟ ᱢᱟᱱᱮ ᱱᱚᱜᱼᱚ ᱱᱟ ᱠᱚ ᱞᱟᱹᱜᱤᱫ ᱛᱮᱦᱚᱸ ᱜᱚᱝᱠᱮ ᱡᱮᱢᱚᱱ ᱥᱟᱨᱡᱚᱢ ᱫᱟᱨᱮ ᱨᱮᱱᱟᱜ ᱠᱟᱴ ᱥᱮ ᱞᱟᱹᱴᱩ ᱠᱟᱴ ᱥᱮ ᱵᱷᱟᱹᱨᱭᱟᱹ ᱵᱚᱱ ᱢᱮᱛᱟᱜ ᱠᱟᱱᱟ ᱚᱲᱟᱜ ᱨᱮᱱᱟᱜ᱾
ᱦᱩᱸ ᱦᱩᱸ
ᱡᱟᱦᱟᱸ ᱥᱮᱯᱮᱧ ᱠᱟ ᱠᱟᱛᱮᱫ ᱫᱚᱦᱚ ᱠᱟᱜᱼᱟ ᱱᱟᱜ ᱮᱰᱵᱮᱥᱴᱟᱨ ᱥᱮ ᱠᱷᱟᱯᱨᱟ ᱡᱟᱦᱟᱱᱟᱜ ᱜᱮᱥᱮ ᱵᱩᱥᱩᱵ᱾
ᱦᱮᱸ
ᱦᱚᱳᱭ ᱱᱚᱜᱱᱟ ᱦᱚᱸ ᱜᱚᱝᱠᱮ ᱢᱟᱱᱮ ᱢᱤᱫ ᱴᱮᱱ ᱦᱤᱡᱩᱜ ᱛᱟᱵᱚᱱᱟ ᱥᱮ ᱢᱟᱱᱮ ᱱᱤᱝᱠᱟᱹ ᱦᱚᱸ ᱢᱮᱱᱚᱜᱚᱜᱼᱟ ᱡᱮ ᱵᱟᱝᱢᱟ᱾ ᱮ ᱱᱚᱜᱼᱚ ᱱᱚᱣᱟ ᱥᱩᱫᱷᱩ ᱚᱱᱟ ᱫᱟᱨᱮ ᱫᱚ ᱵᱟᱝ ᱟᱨᱚ ᱢᱮᱱᱟᱜ ᱜᱮᱭᱟ ᱟᱭᱢᱟ ᱜᱟᱱ ᱫᱟᱨᱮ ᱟᱫᱚ ᱢᱤᱫ ᱴᱮᱱ ᱡᱮᱦᱮᱛᱩ ᱢᱤᱫᱴᱤᱱ ᱱᱤᱛᱚᱜ ᱥᱟᱛᱟᱢ ᱨᱮᱞᱟᱝ ᱟᱬᱜᱚ ᱠᱟᱱᱟ ᱛᱟᱦᱞᱮ ᱱᱤᱭᱟᱹ ᱱᱤᱭᱟᱹ ᱜᱮᱞᱟᱝ ᱢᱟᱱᱮ ᱱᱤᱭ ᱱᱤᱭ ᱜᱮ ᱜᱚᱞᱯᱚ ᱞᱟᱜᱟᱣ ᱟᱞᱟᱝ ᱟ ᱥᱮ ᱵᱟᱝ?
ᱮᱠᱫᱚᱢ ᱮᱠᱫᱚᱢ᱾
ᱦᱳᱭ ᱦᱳᱭ ᱟᱫᱚ ᱛᱟᱦᱚᱞᱮ ᱢᱮᱱ ᱞᱮᱠᱷᱟᱱ ᱫᱚ ᱜᱚᱝᱠᱮ ᱟᱨᱚ ᱪᱟᱨ ᱱᱚᱢᱵᱚᱨ ᱨᱮ ᱢᱮᱱᱚᱜᱚᱜᱼᱟ᱾ ᱮᱸ ᱟᱹᱰᱤ ᱫᱟᱢᱟᱱᱟᱱ ᱢᱟᱱᱮ ᱫᱟᱢᱟᱱᱟᱱ ᱡᱤᱱᱤᱥ ᱢᱤᱫ ᱴᱮᱱ ᱢᱮᱱᱚᱜᱼᱟ ᱢᱮᱱᱫᱚ᱾ ᱢᱟᱱᱮ ᱮᱠᱫᱚᱢ ᱟᱵᱚᱣᱟᱜ ᱡᱟᱦᱟᱸ ᱢᱮᱱᱫᱚ ᱢᱟᱹᱱᱢᱤ ᱡᱤᱭᱚᱱ ᱨᱮᱱᱟᱜ ᱡᱟᱦᱟᱸ᱾ ᱟᱵᱚᱣᱟᱜ ᱡᱤᱵᱚᱱ ᱨᱮᱱᱟᱜ ᱥᱟᱨᱠᱮᱞ ᱛᱟᱵᱚᱱ᱾
ᱦᱮᱸ
ᱥᱮ ᱡᱤᱵᱚᱱ ᱨᱮᱱᱟᱜ ᱡᱟᱦᱟᱸ ᱟᱵᱚᱣᱟᱜ ᱪᱚᱠᱨᱚ ᱜᱚᱝᱠᱮ ᱱᱚᱭᱼᱚᱭ ᱱᱚᱣᱟ ᱥᱟᱨᱡᱚᱢ ᱫᱟᱨᱮ ᱜᱤ ᱫᱚᱦᱚ ᱟᱠᱟᱫ ᱛᱟᱵᱚᱱᱟ᱾
ᱦᱮᱸ
ᱢᱤᱫ ᱦᱤᱥᱟᱹᱵᱽᱛᱮ ᱡᱩᱫᱤ ᱢᱮᱱᱚᱜᱚᱜᱼᱟ᱾
ᱮᱠᱫᱚᱢ᱾
ᱦᱚᱼᱚᱭ ᱟᱫᱚ ᱵᱤᱥᱮᱥ ᱠᱟᱭᱛᱮ ᱜᱚᱝᱠᱮ ᱳ ᱜᱳᱴᱟ ᱫᱚ ᱵᱟᱹᱱᱩᱜᱼᱟ ᱟᱵᱚ ᱡᱟᱦᱟᱸ ᱠᱚ ᱦᱳᱭᱛᱳ ᱵᱤᱨ ᱫᱤᱥᱚᱢ ᱥᱮ ᱵᱟᱨᱦᱟ ᱫᱤᱥᱚᱢ ᱦᱮᱸ ᱟᱵᱚ ᱱᱩᱠᱩ ᱠᱚᱜᱮ ᱵᱚᱱ ᱵᱟᱲᱟᱭᱟ ᱡᱮ ᱥᱟᱨᱡᱚᱢ ᱫᱟᱨᱮ ᱨᱮᱱᱟᱜ ᱫᱚ ᱛᱤᱱᱟᱹᱜ ᱜᱩᱱᱟᱱ ᱡᱤᱱᱟ ᱜᱩᱱᱟᱱ ᱫᱟᱨᱮ ᱠᱟᱱ ᱛᱟᱵᱚᱱᱟ᱾ ᱦᱚᱳᱼᱭ ᱟᱨᱚ ᱟᱨᱚ ᱢᱮᱱᱚᱜᱚᱜᱼᱟ ᱜᱚᱝᱠᱮ ᱟᱨ ᱢᱤᱫᱴᱮᱱ ᱢᱮᱱᱫᱚ ᱡᱟᱦᱟᱸᱭ ᱫᱚ ᱦᱳᱭᱛᱳ ᱥᱮᱛᱟᱜ ᱥᱮᱛᱟᱜ ᱵᱮᱲᱟ ᱥᱮ ᱥᱤᱸᱜᱟᱹᱲ ᱵᱮᱲᱟ ᱟᱵᱚ ᱟᱹᱛᱩ ᱴᱚᱞᱟ ᱯᱚᱨᱟ ᱟᱹᱛᱩ ᱴᱚᱞᱟ ᱯᱟᱲᱟ ᱠᱚᱨᱮ ᱢᱤᱫ ᱴᱮᱱ ᱫᱷᱩᱯ ᱡᱩᱲᱟᱹᱣ ᱨᱮᱱᱟᱜ ᱥᱚ ᱟᱸᱡᱚᱢᱚᱜᱼᱟ᱾ ᱢᱟᱱᱮ ᱥᱚ ᱢᱟᱱᱮ ᱢᱩ ᱨᱮ ᱟᱴᱠᱟᱨᱚᱜᱼᱟ᱾
ᱦᱮᱸ ᱦᱮᱸ
ᱟᱫᱚ ᱱᱚᱜ ᱱᱚᱣᱟ ᱦᱚᱸ ᱜᱚᱝᱠᱮ ᱡᱮᱢᱚᱱ ᱮᱸ ᱥᱟᱨᱡᱚᱢ ᱫᱟᱨᱮ ᱨᱮᱱᱟᱜ ᱢᱮᱱᱫᱚ ᱡᱟᱦᱟᱸ ᱫᱚ ᱡᱮᱨ ᱡᱮᱨᱠ ᱢᱟᱱᱮ ᱨᱟᱥᱟ ᱡᱮᱨ ᱠᱟᱛᱮᱫ ᱚᱠᱟᱞᱮᱠᱟ ᱚᱱᱟ ᱜᱚᱝᱠᱮ ᱞᱤᱸᱜᱤ ᱟᱬᱜᱳ ᱠᱚᱜᱼᱟ ᱚᱱᱟ ᱫᱟᱨᱮ᱾ ᱫᱟᱨᱮ ᱪᱷᱟᱞ ᱨᱮ ᱟᱫᱚ ᱚᱱᱟᱜ ᱜᱮ ᱪᱷᱟᱲᱟᱣ ᱠᱟᱛᱮ ᱵᱚᱱ ᱟᱹᱜᱩ ᱞᱮᱠᱷᱟᱱ᱾ ᱮᱸ ᱚᱱᱟ ᱨᱮᱜᱮ ᱢᱟᱱᱮ ᱚᱱᱟᱜᱮ ᱢᱟᱱᱮ ᱪᱮᱫᱞᱮᱠᱟ ᱵᱚᱱ ᱢᱮᱱᱟ᱾ ᱢᱟᱱᱮ ᱡᱟᱦᱟ ᱞᱮᱠᱟ ᱟᱵᱚ ᱥᱤᱸᱜᱟᱹᱲ ᱵᱮᱲᱟ ᱤᱭᱟᱹ ᱵᱚᱸᱜᱟ ᱵᱩᱨᱩ ᱨᱮ ᱵᱚᱸᱜᱟ ᱵᱩᱨᱩ ᱵᱚᱱ ᱫᱮᱵᱟ ᱥᱮᱵᱟ ᱠᱚᱣᱟ ᱚᱱᱟ ᱚᱱᱟ ᱠᱟᱹᱢᱤ ᱨᱮᱦᱚᱸ ᱜᱚᱝᱠᱮ ᱟᱹᱰᱤ ᱜᱟᱱ ᱜᱮ ᱜᱮᱭᱟᱱ ᱛᱟᱵᱚᱱᱟ᱾
ᱮᱠᱫᱚᱢ ᱮᱠᱫᱚᱢ᱾
ᱟᱫᱚ
ᱟᱨ ᱢᱤᱫᱴᱟᱝ ᱜᱚᱢᱠᱮ ᱯᱚᱭᱮᱱᱴ ᱞᱤᱧ ᱩᱭᱦᱟᱹᱨ ᱠᱮᱫᱟ ᱦᱟᱸᱜ
ᱚ ᱦᱳᱭ ᱢᱟ ᱞᱟᱹᱭᱵᱮᱱ
ᱯᱚᱭᱮᱱᱴ ᱩᱭᱦᱟᱹᱨ ᱞᱮᱠᱟ ᱫᱚ ᱦᱩᱭᱩᱜ ᱠᱟᱱᱟ ᱱᱚᱜᱼᱚᱭ ᱡᱮ ᱥᱟᱨᱡᱚᱢ ᱡᱟᱦᱟᱸ ᱢᱮᱱᱟᱜᱼᱟ ᱟᱵᱚᱣᱟᱜ ᱢᱟᱱᱮ ᱚᱱᱟ ᱫᱚ ᱧᱮᱞ ᱞᱮᱠᱟ ᱛᱮᱫᱚ ᱦᱚᱜᱼᱚᱭ ᱡᱮ ᱟᱵᱚ ᱥᱮᱛᱟᱜ ᱵᱮᱲᱟ ᱫᱟᱹᱛᱟᱹᱱᱤ ᱟᱵᱚᱱ ᱥᱮ ᱵᱨᱟᱥᱚᱜ ᱟᱵᱚᱱ ᱚᱸᱰᱮ ᱟᱹᱰᱤ ᱴᱟᱜ ᱵᱚᱱ ᱥᱮᱯᱴᱤᱜᱼᱟ ᱦᱚᱜ ᱚᱭ ᱡᱮ ᱵᱮᱨᱟᱥ ᱟᱵᱚ ᱠᱤᱨᱤᱧ ᱠᱟᱛᱮ ᱵᱚᱱ ᱫᱟᱹᱛᱟᱹᱱᱤᱜ ᱠᱟᱱᱟ ᱾
ᱦᱳᱭ ᱦᱳᱭ ᱦᱳᱭ ᱾
ᱟᱫᱚ ᱚᱱᱟ ᱵᱟᱝ ᱵᱮᱵᱚᱦᱟᱨ ᱠᱟᱛᱮᱫ ᱟᱵᱚ ᱫᱚ ᱚᱱᱟ ᱥᱟᱨᱡᱚᱢ ᱤᱭᱟᱹ ᱛᱮᱜᱮ ᱵᱚᱱ ᱫᱟᱹᱛᱟᱹᱱᱤ ᱞᱮᱱᱠᱷᱟᱱ ᱫᱚ ᱚᱱᱛᱮ ᱛᱮᱦᱚᱸ ᱟᱹᱰᱤ ᱴᱟ ᱵᱚᱱ ᱴᱟᱠᱟ ᱯᱚᱭᱥᱟ ᱵᱟᱧᱪᱟᱜ ᱠᱟᱱ ᱛᱟᱵᱚᱱᱟ ᱾
ᱠᱟ ᱯᱚᱭᱥᱟ ᱵᱟᱧᱼᱼ ᱵᱟᱧᱪᱟᱜ ᱛᱟᱵᱚᱱᱟ ᱢᱮᱱᱫᱚ ᱦᱚᱭᱛᱳ ᱠᱳᱞᱜᱮᱴ ᱥᱮ ᱵᱮᱨᱟᱥ ᱚᱱᱟ ᱨᱮᱱᱟᱜ ᱠᱷᱚᱨᱚᱪ ᱵᱟᱭ ᱞᱟᱹᱠᱛᱤᱭᱟᱱᱟ ᱾
ᱦᱮᱸ ᱦᱮᱸ
ᱚᱱᱟ ᱠᱚ ᱵᱟᱧᱪᱟᱜ ᱛᱟᱵᱚᱱᱟ
ᱟᱫᱚ ᱦᱚᱜᱼᱚᱭ ᱡᱮ ᱥᱟᱨᱡᱚᱢ ᱨᱮᱱᱟᱜ ᱨᱟᱥᱟ ᱠᱚᱦᱚᱸ ᱚᱱᱟ ᱥᱟᱜ ᱛᱮ ᱦᱚᱲᱢᱚ ᱨᱮ ᱡᱟᱦᱟᱸ ᱤᱭᱟᱹᱜ ᱚᱱᱟ ᱦᱚᱸ ᱟᱹᱰᱤ ᱦᱚᱭᱛᱚ ᱥᱚᱨᱤᱨ ᱨᱮ ᱟᱵᱚᱣᱟᱜ ᱦᱚᱲᱢᱚ ᱡᱤᱣᱤ ᱨᱮ ᱦᱳᱭᱛᱳ ᱟᱹᱰᱤᱴᱟᱜ ᱩᱯᱚᱠᱟᱨ ᱦᱚᱭᱛᱳ ᱠᱟᱢᱤᱭᱟᱭ
ᱦᱳᱭ
ᱪᱮᱫ ᱞᱮᱠᱟ ᱚᱱᱟ ᱫᱚ ᱵᱟᱹᱞᱤᱧ ᱵᱟᱲᱟᱭᱟ ᱛᱚᱵᱮ ᱫᱟᱹᱛᱟᱹᱱᱤ ᱞᱮᱠᱷᱟᱱ ᱫᱚ ᱠᱷᱩᱵ ᱜᱮ ᱵᱮᱴᱟᱨᱚᱜᱼᱟ ᱵᱷᱟᱜᱮᱭᱟ᱾
ᱦᱳᱭ ᱜᱚᱝᱠᱮ ᱢᱟ ᱛᱟᱦᱚᱞᱮ ᱱᱤᱭᱟᱹ ᱵᱮᱲᱟ ᱫᱚ ᱮᱸᱜ ᱱᱚᱰᱮ ᱫᱷᱟᱹᱨᱤᱡ ᱜᱮᱞᱟᱝ ᱫᱚᱦᱚ ᱠᱟᱜᱼᱟ᱾ ᱢᱩᱪᱟᱹᱫ ᱨᱮ ᱡᱚᱦᱟᱨ ᱠᱟᱛᱮᱫ ᱛᱟᱦᱞᱮ ᱞᱟᱝ ᱢᱩᱪᱟᱹᱫ ᱫᱟ ᱦᱮᱸ᱾
ᱦᱩᱸ ᱦᱩᱸ ᱴᱷᱤᱠ ᱜᱮ